ᱦᱚᱸ ᱡᱚᱦᱟᱨ ᱜᱤ ᱡᱚᱦᱟᱨ ᱜᱮ
ᱦᱮᱸ ᱡᱚᱦᱟᱨ ᱜᱮ ᱢᱮᱱᱫᱟᱞᱤᱧ ᱟᱸᱡᱚᱢᱚᱜ ᱠᱟᱱ ᱛᱟᱹᱞᱤᱧᱟ ᱨᱚᱲ ᱟᱹᱞᱤᱧ
ᱦᱮᱸ ᱦᱮᱸ ᱟᱸᱡᱚᱢᱚᱜ ᱠᱟᱱ ᱛᱟᱵᱮᱱᱟ ᱛᱷᱚᱲᱟ ᱵᱮᱠᱜᱨᱩᱱᱰ ᱠᱚ ᱱᱟᱥᱮ ᱱᱟᱥᱮ ᱟᱣᱟᱡ ᱟᱸᱡᱚᱢᱚᱜ ᱠᱟᱱ ᱛᱟᱵᱮᱱᱟ।
ᱚ ᱟᱪᱪᱷᱟ ᱦᱟᱸᱱᱟ ᱟᱪᱪᱷᱟ ᱟᱨ ᱪᱮᱫ ᱠᱚᱵᱮᱱ ᱪᱤᱠᱟᱹ ᱵᱟᱲᱟᱭ ᱫᱟ ᱚᱲᱟᱜ ᱨᱮ।
ᱱᱚᱜ ᱚᱭ ᱚᱲᱟᱜ ᱠᱚᱨᱮ ᱜᱮ ᱱᱤᱛ ᱫᱚ ᱱᱤᱛ ᱜᱷᱟᱹᱲᱤᱡ ᱫᱚ ᱫᱩᱲᱩᱵ ᱵᱟᱲᱟ ᱦᱩᱭ ᱟᱠᱟᱱ ᱛᱟᱦᱮᱸ ᱟᱫᱚ ᱤᱧ ᱯᱷᱤᱨᱤ ᱜᱮᱭᱟ ᱞᱤᱧ ᱛᱟᱦᱚᱞᱮ ᱡᱟᱦᱟᱸᱭ ᱯᱷᱟᱠᱟ ᱣᱟᱠᱟᱱ ᱢᱮᱱᱟᱜ ᱠᱚᱠᱷᱟᱱ ᱫᱚᱦᱟᱸᱜ ᱟᱫᱚ ᱚᱱᱟᱛᱮᱧ ᱢᱮᱱᱫᱟ ᱠᱚᱞᱦᱚᱪᱳ ᱟᱠᱚᱣᱟᱹᱧ। ᱤᱧᱟᱹᱜ ᱱᱟᱦᱟᱜ ᱠᱚᱢᱯᱤᱞᱤᱴ ᱠᱟᱱ ᱛᱤᱧᱟ ᱦᱟᱱᱛᱮᱱᱟᱜ ᱢᱟ ᱛᱟᱦᱞᱮ ᱨᱤᱥᱤᱵᱷᱤᱝ ᱠᱚᱦᱟᱸᱜ ᱫᱚ ᱢᱮᱱᱟᱜ ᱜᱮᱭᱟ ᱵᱟᱠᱤ ᱫᱚ।
ᱚᱸᱻ
ᱦᱮᱸ ᱦᱩᱸ ᱟᱫᱚ ᱪᱮᱫ ᱵᱮᱱ ᱪᱤᱠᱟᱹ ᱵᱟᱲᱟᱭᱮᱜᱼᱟ।
ᱪᱮᱫ ᱦᱚᱸ ᱱᱚᱜᱼᱚᱭ ᱮᱱᱛᱮ ᱦᱚᱨ ᱥᱮᱫ ᱞᱤᱧ ᱩᱰᱩᱝ ᱠᱟᱱᱟ ᱠᱟᱹᱴᱤᱡ। ᱚᱲᱟᱜ ᱨᱮᱢᱟ ᱱᱮᱴᱣᱟᱨᱠ ᱠᱚ ᱵᱷᱟᱜᱮ ᱞᱮᱠᱟ ᱵᱟᱭ ᱧᱟᱢᱟ ᱛᱚ
ᱦᱳᱭ ᱦᱳᱭ ᱦᱳᱭ ᱵᱟᱦᱨᱮ ᱥᱮᱱ ᱠᱷᱚᱱ ᱜᱮ ᱵᱟᱝ ᱦᱩᱸ ᱟᱨ ᱚᱲᱟᱜ ᱠᱚᱨᱮ ᱱᱟᱯᱟᱭ ᱵᱟᱲᱟ ᱜᱮ ᱥᱮ ᱵᱟᱝ ᱦᱟᱸᱜ‌.?
ᱦᱮᱸ ᱚᱲᱟᱜ ᱠᱚᱨᱮ ᱫᱚ ᱡᱚᱛᱚ ᱜᱮ ᱱᱟᱯᱟᱭ ᱵᱟᱲᱟ ᱜᱮ᱾ ᱱᱚᱜᱼᱤᱭᱟᱹ ᱪᱟᱥ ᱠᱟᱹᱢᱤ ᱠᱚ ᱪᱟᱞᱟᱜᱼᱟ ᱠᱟᱱᱟ ᱠᱟᱹᱢᱤ ᱠᱚᱠᱚ ᱪᱟᱞᱟᱣ ᱵᱟᱲᱟᱜ ᱚᱱᱟ ᱚᱲᱟᱜ ᱠᱷᱱᱟᱜ ᱜᱮ᱾
ᱟᱪᱪᱷᱟ ᱟᱪᱪᱷᱟ ᱟᱪᱪᱷᱟ ᱦᱮᱸ ᱛᱚ ᱠᱟᱹᱢᱤ ᱠᱚᱫᱚ ᱱᱤᱭᱟᱹ ᱫᱚ ᱠᱟᱹᱢᱤ ᱚᱠᱛᱚ ᱠᱟᱱ ᱜᱮᱭᱟ ᱛᱚ ᱦᱚᱸ
ᱦᱳᱭ
ᱫᱟᱜ ᱯᱮ ᱡᱟᱹᱲᱤᱭᱟᱯᱮ ᱠᱟᱱᱟ ᱥᱮ ᱵᱟᱝ ᱚᱠᱟᱞᱮᱠᱟ
ᱦᱮᱸ ᱫᱟᱜ ᱡᱟᱹᱲᱤ ᱫᱚ ᱱᱚᱜᱼᱚᱭ ᱢᱤᱫ ᱜᱷᱚᱱᱴᱟ ᱞᱟᱦᱟ ᱨᱮᱜᱮ ᱦᱩᱭ ᱞᱮᱱᱟ ᱱᱤᱛᱚᱜ ᱫᱚ ᱵᱚᱱᱫᱚ ᱦᱟᱛᱟᱲ ᱠᱟᱫᱟᱭ
ᱦᱳᱭ ᱚᱱᱠᱟ ᱜᱮ ᱦᱟᱸᱜ ᱫᱟᱜ ᱮᱫ ᱜᱮᱭᱟᱭ ᱦᱟᱸᱜ ᱟᱫᱚ ᱚᱱᱠᱟ ᱴᱟᱱᱟ ᱫᱚ ᱵᱟᱭ ᱫᱟᱜ ᱮᱫᱟ ᱦᱟᱸᱜ ᱵᱟᱝ
ᱦᱳᱭ ᱴᱟᱱᱟ ᱫᱚ ᱵᱟᱭ ᱫᱟᱜᱫᱟ ᱢᱤᱫ ᱢᱤᱢᱤᱫ ᱜᱷᱟᱹᱲᱤᱡ ᱯᱚᱨᱮ ᱦᱤᱡᱩᱜ ᱠᱟᱱᱟ ᱟᱨᱦᱚᱸ ᱪᱟᱞᱟᱜ ᱠᱟᱱᱟ
ᱦᱩᱸ ᱦᱩᱸ ᱦᱩᱸ ᱚᱱᱠᱟ ᱜᱮ ᱜᱚᱴᱟ ᱜᱮᱦᱟᱸᱜ ᱚᱱᱠᱟ ᱜᱮ ᱫᱟᱜᱼᱮᱜ ᱟᱞᱮ ᱱᱚᱣᱟ ᱠᱚᱨᱮ ᱦᱚᱸ ᱚᱱᱠᱟ ᱜᱮ ᱵᱚᱞᱮ ᱟᱫᱚ ᱦᱟᱸᱜ ᱟᱵᱮᱱ ᱦᱮᱸ ᱞᱟᱹᱭ ᱵᱮᱱ ᱦᱚᱸᱜᱼᱚ
ᱞᱟᱹᱭ ᱵᱤᱧᱟ ᱟᱯᱮ ᱚᱱᱛᱮ ᱫᱚ ᱠᱟᱹᱢᱤ ᱠᱚᱫᱚ ᱪᱮ ᱪᱟᱵᱟᱭᱮᱱᱟ ᱦᱮᱸ ᱪᱮ ᱥᱟᱹᱛ ᱠᱮᱫᱟᱯᱮ
ᱟᱹᱣᱨᱤ ᱟᱹᱣᱨᱤ ᱮᱠᱷᱚᱱᱚ ᱟᱹᱣᱨᱤᱭᱟᱜᱼᱟ ᱞᱮ ᱦᱟᱸᱜ ᱟᱞᱮ ᱦᱚᱸ ᱚᱱᱠᱟ ᱜᱮ ᱛᱟᱭᱚᱢ ᱫᱚ ᱛᱟᱭᱚᱢ ᱦᱩᱭᱩᱜ ᱜᱮᱭᱟ ᱦᱟᱸᱜ ᱫᱟᱜ ᱡᱟᱹᱥ ᱱᱚᱛᱮ ᱦᱟᱸᱜ ᱚᱱᱠᱟ ᱵᱟᱹᱱᱩᱜ ᱠᱟᱜᱼᱟ। ᱦᱟᱸᱜ
ᱫᱟᱜ ᱛᱮᱜᱮ ᱞᱮ ᱟᱠᱟᱞ ᱧᱚᱜ ᱠᱟᱱᱟ ᱵᱚᱞᱮ ᱮᱸ ᱫᱟᱜ ᱫᱟᱜ ᱦᱚᱸ ᱫᱟᱜ ᱦᱚᱸ ᱚᱱᱠᱟ ᱴᱷᱤᱠ ᱴᱷᱟᱠ ᱵᱟᱭ ᱫᱟᱜ ᱮ ᱫᱟᱜ ᱫᱟᱭ ᱢᱤᱫ ᱜᱷᱟᱹᱲᱤ ᱠᱟᱛᱮ ᱛᱟᱯᱚᱨᱮ ᱟᱵᱟᱨ ᱱᱚᱜᱼᱚᱭ ᱛᱷᱤᱨᱮᱜᱼ ᱟᱭ ᱠᱷᱮᱛ ᱨᱮᱦᱚᱸ ᱫᱟᱜ ᱵᱟᱝ ᱛᱤᱸᱜᱩ ᱩᱛᱟᱹᱨᱚᱜ ᱠᱟᱱᱟ ᱛᱟᱞᱮ ᱜᱚᱢ ᱵᱟᱹᱠᱩ ᱦᱟᱸᱜ ᱠᱚ ᱠᱟᱹᱢᱤ ᱦᱟᱛᱟᱲ ᱠᱟᱜᱼᱟ ᱟᱹᱞᱤᱧ ᱦᱚᱸᱛᱚ ᱵᱟᱦᱨᱮ ᱥᱮᱫ ᱞᱤᱧ ᱛᱟᱦᱮᱱᱟ ᱦᱟᱸᱜ ᱢᱮᱱᱠᱷᱟᱱ ᱚᱲᱟᱜ ᱠᱚᱨᱮ ᱠᱷᱚᱵᱚᱨ ᱦᱟᱛᱟᱣ ᱦᱩᱭᱩᱜ ᱠᱟᱱ ᱜᱮᱭᱟ᱾
ᱟᱪᱪᱷᱟ ᱟᱹᱵᱤᱱ ᱫᱚ ᱵᱟᱦᱨᱮ ᱵᱤᱱ ᱪᱟᱞᱟᱣ ᱠᱟᱱᱟ ᱠᱟᱹᱢᱤ ᱵᱟᱝ?
ᱠᱟᱹᱢᱤ ᱠᱚᱫᱚ ᱵᱟᱝ ᱦᱟᱸᱜ ᱚᱞᱚᱜ ᱯᱟᱲᱦᱟᱜ ᱜᱤ ᱵᱚᱞᱮ ᱦᱳᱭ ᱦᱳᱭ ᱦᱳᱭ ᱾
ᱠᱟᱱ ᱜᱮᱭᱟ ᱛᱟᱞᱮ ᱪᱮ ᱢᱟᱱᱮ ᱮᱢ ᱮ ᱵᱮᱱ ᱠᱚᱨᱟᱣᱮᱫᱟ ᱪᱮᱜ?
ᱦᱳᱭ ᱦᱳᱭ ᱦᱳᱭ ᱾
ᱟᱸᱻ
ᱟᱫᱚ ᱚᱱᱟ ᱦᱚᱛᱮᱡ ᱛᱮᱦᱟᱸᱜ ᱟᱫᱚ ᱠᱷᱚᱵᱚᱨ ᱠᱚᱫᱚ ᱦᱟᱛᱟᱣ ᱵᱟᱲᱟ ᱦᱩᱭᱩᱜ ᱠᱟᱱ ᱜᱮᱭᱟ ᱵᱚᱞᱮ ᱚᱲᱟᱜ ᱠᱚᱨᱮ ᱦᱚᱸ ᱟᱫᱚ ᱠᱚ ᱢᱮᱱᱮᱫ ᱜᱮᱭᱟ ᱼᱼ ᱮ ᱛᱷᱚᱲᱟᱠ ᱛᱟᱭᱚᱢ ᱧᱚᱜ ᱜᱮᱭᱟᱞᱮ ᱵᱚᱞᱮ ᱢᱮᱱᱫᱟ ᱠᱟᱹᱢᱤ ᱠᱚᱦᱚᱸ ᱵᱟᱝ ᱞᱟᱦᱟᱣ ᱠᱟᱱᱟ ᱠᱷᱚᱠᱴᱟ ᱫᱚ᱾
ᱚᱸᱻ ᱟᱞᱮ ᱦᱚᱸᱞᱮ ᱛᱟᱭᱚᱢ ᱜᱮ ᱱᱚᱜᱼᱚᱭ ᱛᱚᱞᱟ ᱠᱚ ᱜᱤᱰᱤ ᱵᱟᱲᱟᱭᱮᱜ ᱠᱟᱱ ᱱᱤᱛᱚᱜ ᱦᱚᱸ᱾ ᱵᱟᱹᱫᱽ ᱠᱚᱠᱚ ᱥᱤ ᱵᱟᱲᱟᱭᱮᱜ ᱜᱮᱭᱟ ᱛᱚᱞᱟ ᱠᱚᱦᱚᱸ ᱵᱷᱟᱜᱮ ᱞᱮᱠᱟ ᱟᱹᱣᱨᱤ ᱚᱢᱚᱱᱚᱜᱼᱟ ᱾
ᱦᱩᱸᱻᱦᱩᱸᱻ ᱚᱱᱠᱟᱱ ᱜᱮᱛᱚ ᱦᱟᱸᱜ ᱾ ᱛᱟᱦᱞᱮ ᱥᱤᱭᱩᱜ ᱠᱚᱫᱚᱢ ᱢᱩᱪᱟᱹᱫ ᱵᱟᱲᱟ ᱠᱟᱜᱼᱟ ᱥᱮ ᱵᱟᱝ?
ᱥᱤᱭᱩᱜ ᱠᱚᱫᱚ ᱱᱚᱜᱼᱚᱭ ᱢᱩᱪᱮᱹᱫ ᱪᱟᱞᱟᱜ ᱱᱟᱦᱟᱸᱜ ᱢᱤᱫ ᱞᱟᱭᱤᱱ ᱞᱟᱭᱤᱱ ᱛᱮᱠᱚ ᱥᱤ ᱣᱟᱠᱟᱫ ᱡᱷᱚᱛᱚ ᱜᱮ᱾ ᱟᱞᱮ ᱦᱚᱞᱟ ᱞᱮ ᱥᱤ ᱠᱮᱫᱟ ᱾
ᱟᱪᱪᱷᱟ ᱟᱪᱪᱷᱟ ᱟᱪᱷᱟ ᱟᱪᱷᱟ ᱾ ᱛᱟᱦᱚᱞᱮ ᱟᱵᱮᱱ ᱫᱚ ᱚᱲᱟᱜ ᱠᱚᱨᱮ ᱜᱮᱵᱮᱱ ᱛᱟᱦᱮᱱᱟ ᱥᱮ ᱵᱟᱨᱦᱮ ᱠᱚᱨᱮ ᱜᱤ ᱡᱟᱦᱟᱸᱱᱟᱜ ᱠᱟᱹᱢᱤ ᱠᱚ ᱥᱮ ᱯᱟᱲᱦᱟᱜ ᱠᱚ ᱚᱞᱚᱜ ᱯᱟᱲᱦᱟᱜ ᱠᱚ ᱾
ᱮᱸᱻ ᱛᱟᱦᱮᱱ ᱫᱚ ᱚᱲᱟᱜ ᱨᱮᱜᱮ ᱞᱤᱧ ᱛᱟᱦᱮᱱ ᱚᱲᱟᱜ ᱠᱷᱚᱱᱟᱜ ᱜᱮᱞᱤᱧ ᱯᱟᱲᱦᱟᱜ ᱫᱚᱧ ᱪᱟᱞᱟᱜ ᱜᱮᱭᱟ ᱾ ᱟᱞᱮ ᱫᱚ ᱠᱚᱞᱮᱡᱽ ᱞᱮᱵᱮᱞ ᱞᱤᱧ ᱯᱟᱲᱦᱟᱜ ᱠᱟᱱᱟ ᱾
ᱟᱪᱪᱷᱟ ᱟᱪᱪᱷᱟ ᱦᱳᱭᱛᱚ ᱦᱮᱸ ᱟᱫᱚ ᱡᱚᱛᱚ ᱦᱚᱲ ᱫᱚ ᱵᱟᱨᱦᱮ ᱼᱼ ᱠᱷᱚᱱ ᱫᱚ ᱵᱟᱵᱚᱱ ᱫᱟᱲᱮᱭᱟᱜ ᱦᱟᱸᱜ ᱥᱩᱨ ᱥᱩᱯᱩᱨ ᱠᱚᱨᱮ ᱚᱲᱟᱜ ᱠᱷᱚᱱ ᱦᱚᱸ ᱟᱭᱢᱟ ᱦᱚᱲ ᱠᱚ ᱪᱟᱞᱟᱣ ᱦᱤᱡᱩᱜ ᱜᱮᱭᱟ ᱵᱚᱞᱮ ᱪᱟᱞᱟᱣ ᱦᱚᱸ᱾
ᱦᱮᱸ ᱼᱼ
ᱟᱫᱚ ᱼᱼ ᱟᱯᱮ ᱫᱚ ᱦᱟᱸᱜ ᱛᱟᱞᱮ ᱵᱤᱨ ᱨᱤᱨᱤ ᱢᱮᱱᱟᱜ ᱠᱟᱫᱟ ᱥᱮ ᱵᱟᱝ ᱦᱟᱸᱜ ᱟᱯᱮ ᱠᱚᱨᱮ ᱥᱮᱜ ᱱᱚᱛᱮ ᱫᱚ?
ᱦᱮᱸ ᱼᱼ
ᱵᱤᱨ ᱠᱩ ᱢᱮᱱᱟᱜ ᱠᱟᱫᱟ ᱥᱮ ᱵᱟᱝ ᱦᱟᱸᱜ ᱟᱯᱮ ᱚᱱᱟ ᱠᱚᱨᱮ ᱫᱚ?
ᱟᱞᱮ ᱱᱚᱣᱟ ᱠᱚᱨᱮ ᱫᱚ ᱵᱤᱨ ᱫᱚ ᱵᱟᱹᱱᱩᱜ ᱠᱟᱜ-ᱟ ᱟᱞᱮ ᱫᱚ ᱵᱟᱹᱫᱽ ᱵᱟᱹᱭᱦᱟᱹᱲ ᱫᱤᱥᱚᱢ ᱜᱮ ᱵᱤᱨ ᱫᱚ ᱟᱞᱮ ᱱᱚᱸᱰᱮ ᱠᱷᱚᱱᱟᱜ ᱥᱟᱛ ᱼᱼ ᱠᱤᱞᱳ ᱢᱤᱴᱟᱨ ᱵᱮᱱ ᱪᱟᱞᱟᱜ ᱦᱩᱭᱩᱜᱼᱟ᱾ ᱵᱟᱡᱟᱨ ᱠᱚᱦᱚᱸ ᱚᱝᱠᱟ ᱵᱟᱹᱱᱩᱜ ᱟᱹᱱᱤᱡ ᱵᱟᱡᱟᱨ ᱠᱚᱦᱚᱸ ᱚᱝᱠᱟ ᱥᱟᱛ ᱠᱤᱞᱳ ᱢᱤᱴᱟᱨ ᱪᱟᱞᱟᱜ ᱦᱩᱭᱩᱜᱼᱟ ᱾
ᱫᱚᱢᱮ ᱚᱥᱩᱵᱤᱫᱷᱟ ᱛᱟᱦᱞᱮ ᱟᱯᱮ ᱥᱮᱱ ᱫᱚ ᱛᱟᱦᱞᱮ᱾
ᱦᱮᱸ ᱚᱥᱩᱵᱤᱫᱟ ᱚᱥᱩᱵᱤᱫᱟ ᱵᱚᱞᱛᱮ ᱚᱱᱮ ᱥᱟᱠᱟᱢ ᱠᱚᱜᱮ ᱵᱤᱨ ᱠᱚᱨᱮᱱᱟᱜ ᱡᱟᱦᱟᱱᱟᱜ ᱼᱼ ᱟᱵᱚᱣᱟᱜ ᱥᱩᱵᱤᱫᱷᱟ ᱠᱚᱨᱮᱱᱟᱜ ᱡᱤᱱᱤᱥ ᱠᱚ ᱧᱟᱢᱚᱜᱼᱟ ᱚᱱᱮ ᱚᱱᱟ ᱠᱚᱜᱮ ᱵᱟᱝ ᱧᱟᱢᱚᱜᱼᱟ ᱱᱚᱣᱟ ᱠᱚᱨᱮ ᱫᱚ ᱾
ᱟᱪᱪᱷᱟ ᱟᱪᱪᱷᱟ ᱟᱪᱪᱷᱟ ᱾ ᱦᱮᱸ ᱟᱫᱚ ᱡᱚᱛᱚ ᱦᱚᱲ ᱛᱟᱞ ᱦᱮᱸ ᱛᱚ ᱼᱼ
ᱦᱮᱸ ᱪᱟᱞᱟᱣ ᱦᱩᱭᱩᱜᱼᱟ ᱠᱟᱹᱴᱤᱡ ᱾
ᱠᱟᱹᱴᱤᱡ ᱪᱟᱞᱟᱣ ᱦᱩᱭᱩᱜ-ᱟ ᱵᱟᱝ?
ᱦᱮᱸ ᱾
ᱛᱟᱦᱞᱮ ᱟᱯᱮ ᱫᱚ ᱵᱤᱨ ᱫᱤᱥᱚᱢ ᱱᱮᱜ ᱱᱤᱭᱟᱹᱜᱼᱟ ᱱᱚᱣᱟ ᱡᱟᱦᱟᱸᱭ ᱵᱚᱨᱥᱟ ᱠᱚᱨᱮ ᱼᱼ ᱡᱟᱦᱟᱸ ᱠᱚ ᱧᱟᱢᱚᱜ ᱜᱤ ᱡᱚᱢᱟᱜ ᱠᱚ ᱚᱱᱟ ᱠᱚᱫᱚ ᱦᱟᱸᱜ ᱟᱫᱚ ᱟᱯᱮ ᱫᱚ ᱵᱟᱯᱮ ᱧᱟᱢᱮᱜᱼᱟ ᱵᱟᱝ? ᱯᱮ ᱧᱟᱢ ᱜᱮᱭᱟ ᱩᱫ ᱠᱚᱯᱮ ᱧᱟᱢ ᱠᱚ ᱜᱮᱭᱟ ᱥᱮ ᱵᱟᱝ ᱦᱟᱸᱜ ᱟᱯᱮᱥᱮᱫ ᱫᱚ ᱚᱢᱚᱱᱚᱜ ᱜᱮᱭᱟ ᱥᱮ ᱵᱟᱝ?
ᱦᱮᱸ ᱩᱫ ᱫᱚ ᱚᱢᱚᱱᱚᱜ ᱜᱮ ᱛᱟᱦᱮᱱ ᱠᱤᱱᱛᱩ ᱟᱫᱚ ᱼᱼ ᱟᱞᱮᱥᱮᱜ ᱫᱚ ᱚᱱᱮ ᱵᱩᱥᱩᱵ ᱩᱫ ᱟᱸᱡᱚᱢ ᱠᱟᱜ ᱜᱮᱭᱟ ᱵᱤᱱ ᱾ ᱦᱮᱸ ᱚᱱᱟ ᱚᱢᱚᱱᱚᱜ ᱛᱟᱦᱮᱸᱜ ᱟᱫᱚ ᱱᱮᱛᱟᱨ ᱢᱟ ᱼᱼ ᱦᱩᱫᱽᱼᱦᱩᱫᱽ ᱛᱮᱜᱮ ᱡᱚᱛᱚ ᱦᱚᱲ ᱠᱚ ᱫᱟᱞ ᱫᱟᱠᱚ ᱞᱟᱦᱟᱛᱮᱢᱟ ᱢᱤᱥᱤᱱ ᱛᱮᱠᱚ ᱫᱟᱞ ᱛᱟᱦᱮᱸᱜ ᱛᱮ ᱵᱤᱱᱰᱟᱹ ᱠᱚᱠᱚ ᱜᱟᱫᱟᱭ ᱛᱟᱦᱮᱸᱫ ᱾
ᱦᱩᱸ
ᱟᱨ ᱱᱮᱛᱟᱨ ᱢᱟ ᱚᱱᱟ ᱠᱚᱢᱟ ᱵᱟᱝ ᱦᱩᱭᱩᱜ ᱠᱟᱱᱟ, ᱟᱫᱚ ᱚᱱᱟ ᱩᱫᱽ ᱠᱚᱦᱚᱸ ᱵᱟᱝ ᱚᱢᱚᱱᱚᱜ ᱠᱟᱱᱟ ᱚᱱᱠᱟ ᱫᱚ ᱡᱟᱹᱥᱛᱤ ᱫᱚ
ᱦᱩᱸ, ᱦᱩᱸ, ᱦᱩᱸ, ᱦᱩᱸ,
ᱦᱮᱸ
ᱟᱫᱚ ᱴᱟᱠᱴᱚᱨ ᱠᱚᱛᱮ ᱜᱮ ᱥᱤ ᱵᱟᱲᱟ ᱦᱩᱭᱩᱜ ᱠᱟᱱᱟ ᱥᱮ ᱱᱟᱦᱮᱞ ᱠᱚᱯᱮ ‌ ᱦᱟᱸᱜ?
ᱦᱮᱸ ᱱᱮᱛᱟᱨ ᱢᱟ ᱜᱚᱴᱟ ᱜᱮ ᱴᱨᱟᱠᱴᱚᱨ ᱠᱚᱛᱮ ᱠᱚ ᱥᱤᱭ ᱮᱫᱟᱠᱚ ᱱᱚᱛᱮ ᱦᱚᱸ ᱴᱨᱟᱠᱴᱚᱨ ᱜᱮ ᱟᱫᱚ ᱱᱟᱦᱮᱞ ᱠᱚᱦᱚᱸ ᱱᱚᱛ ᱛᱮ ᱢᱟ ᱪᱟᱵᱟ ᱩᱛᱟᱹᱨ ᱮᱱᱟ᱾
ᱦᱳᱭ ᱚᱱᱠᱟ ᱜᱮ ᱦᱟᱸᱜ ᱡᱚᱛᱚ ᱦᱚᱲᱟᱜ ᱦᱟᱜ ᱟᱨ ᱱᱟᱦᱮᱞ ᱫᱚ ᱛᱷᱚᱲᱟ ᱚᱠᱛᱚᱭ ᱦᱟᱛᱟᱣ ᱜᱮᱭᱟ ᱛᱷᱚᱲᱟ, ᱟᱨ ᱴᱟᱠᱴᱚᱨ ᱠᱚᱫᱚ ᱵᱚᱞᱮ ᱠᱟᱹᱢᱤ ᱦᱚᱸ ᱞᱟᱦᱟᱜᱼᱟ ᱡᱟᱹᱥᱛᱤ ᱦᱟᱸ
ᱦᱮᱸ ᱠᱟᱹᱢᱤ ᱦᱚᱸ ᱞᱟᱦᱟᱜᱼᱟ, ᱡᱚᱛᱚᱱᱟᱜ ᱜᱮ ᱴᱷᱤᱠ ᱜᱮᱭᱟ, ᱟᱫᱚ ᱟᱫᱚ ᱠᱤᱱᱛᱩ ᱡᱟ ᱤᱧᱟᱹᱜ ᱢᱚᱱᱮ ᱮᱫᱟ ᱞᱮᱫᱟ ᱱᱟᱦᱮᱞ ᱛᱮ ᱥᱤ ᱨᱮᱱᱟᱜ ᱨᱟᱹᱥᱠᱟᱹ, ᱪᱮᱫ ᱦᱚᱸ ᱵᱟᱝ ᱧᱟᱢᱚᱜᱼᱟ ᱦᱮᱸ ᱥᱮ?
ᱵᱟᱝᱟ ᱵᱟᱝᱟ ᱚᱱᱟ ᱫᱚ ᱦᱟᱸᱜ ᱚᱱᱠᱟ ᱫᱚ ᱵᱟᱹᱱᱩᱜᱼᱟ ᱦᱟᱸᱜ, ᱟᱫᱚ ᱠᱟᱹᱣᱰᱤ ᱠᱚ ᱚᱠᱟ ᱞᱮᱠᱟ ᱠᱚ ᱦᱟᱛᱟᱣᱮᱜᱼᱟ ᱟᱯᱮ ᱥᱮᱫ ᱫᱚ?
ᱠᱟᱹᱣᱲᱤ?
ᱦᱳᱭ,
ᱠᱟᱹᱣᱰᱤ ᱠᱚᱢᱟ ᱤᱧᱢᱟ ᱦᱟᱸᱜ ᱵᱟᱹᱧ ᱵᱟᱲᱟᱭᱟ ᱚᱱᱠᱟ ᱫᱚ ᱚᱲᱟᱜ ᱦᱚᱲ ᱠᱚ ᱥᱤ ᱦᱚᱪᱚᱭ ᱜᱮ ᱵᱟᱹᱫᱽ ᱠᱚᱫᱚ ᱤᱧ ᱵᱟᱹᱫᱽ ᱠᱚᱨᱮ ᱫᱚᱧ ᱪᱟᱞᱟᱜ ᱜᱮᱭᱟ ᱠᱟᱹᱢᱤ ᱠᱚᱫᱚ ᱟᱫᱚ ᱚᱱᱟ ᱥᱤ ᱠᱚᱨᱮᱱᱟᱜ ᱵᱮᱯᱟᱨ ᱛᱮᱫᱚ ᱤᱧ ᱫᱚ ᱵᱟᱹᱱᱩᱜ ᱛᱤᱧᱟᱹ ᱦᱮᱸ ᱾
ᱴᱷᱤᱠ, ᱡᱟᱹᱥᱛᱤ ᱡᱟᱹᱥᱛᱤ ᱜᱮ ᱛᱤᱦᱮᱧ ᱜᱟᱯᱟ ᱫᱚ ᱡᱚᱛᱚ ᱜᱮ ᱦᱟᱸᱜ ᱡᱟᱹᱥᱛᱤᱜ ᱠᱟᱱᱟ ᱡᱚᱛᱚ ᱯᱮᱴᱨᱳᱞ ᱨᱮᱱᱟᱜ ᱫᱟᱢ ᱡᱟᱹᱥᱛᱤᱜ ᱠᱟᱱᱟ ᱡᱚᱛᱚ ᱜᱮ᱾
ᱟᱫᱚ ᱚᱱᱟᱛᱮ ᱱᱚᱛᱮᱱᱟᱜ ᱡᱟᱢ ᱥᱤ ᱦᱚᱪᱚᱭ ᱨᱮᱦᱚᱸ ᱩᱱ ᱛᱮᱦᱚᱸ ᱚᱱᱛᱮ ᱦᱚᱸ ᱡᱟᱹᱥᱛᱤ ᱠᱚ ᱦᱟᱛᱟᱣ ᱮᱫᱟ᱾
ᱦᱳᱭ,
ᱥᱩᱵᱤᱫᱷᱟ ᱦᱚᱸ ᱚᱥᱩᱵᱤᱫᱟ ᱜᱮ ᱢᱮᱱᱠᱷᱟᱱ ᱪᱤᱠᱟᱭᱟᱢ ᱠᱟᱹᱢᱤ ᱛᱚ ᱠᱚᱨᱟᱣ ᱦᱩᱭᱩᱜᱼᱟ, ᱱᱚᱜᱚᱭ ᱠᱟᱰᱟ ᱰᱟᱝᱜᱨᱟ ᱱᱟᱦᱮᱞ ᱢᱟᱵᱚᱱ ᱡᱚᱛᱚ ᱵᱚᱱ ᱵᱚᱱᱫᱚ ᱪᱟᱵᱟᱭᱮᱜ ᱠᱟᱱ ᱵᱟᱹᱛᱤᱞ ᱮᱫ ᱠᱟᱱ ᱟᱥᱛᱮᱼᱟᱥᱛᱮ ᱛᱷᱚᱲᱟ ᱛᱷᱚᱲᱟ ᱠᱟᱛᱮ᱾ ᱚᱱᱟ ᱜᱮ ᱟᱫᱚ ᱱᱤᱭᱟᱹ ᱠᱚᱫᱚ ᱥᱟᱵ ᱫᱚᱦᱚ ᱫᱚ ᱠᱟᱱ ᱜᱮᱭᱟ, ᱢᱮᱱᱠᱷᱟᱱ ᱫᱚ ᱟᱫᱚ ᱵᱟᱵᱚᱱ ᱦᱚᱲᱟᱜ ᱦᱚᱸ ᱠᱟᱹᱢᱤ ᱟᱹᱰᱤ ᱵᱮᱥᱛᱚ ᱦᱚᱲ ᱢᱮᱱ ᱜᱟᱱᱚᱜᱼᱟ ᱩᱱᱠᱩ ᱡᱚᱛᱚ ᱦᱚᱲ ᱜᱮ ᱡᱚᱛᱚ ᱦᱚᱲ ᱵᱟᱨᱦᱮ ᱠᱟᱹᱢᱤ ᱠᱚ ᱪᱟᱞᱟᱜ ᱜᱮᱭᱟ ᱵᱟᱨᱦᱮ ᱠᱟᱹᱢᱤᱭ ᱜᱮᱭᱟ ᱠᱚ ᱛᱷᱚᱲᱟ ᱵᱟᱨᱦᱮ ᱠᱚᱨᱮ ᱠᱚ ᱛᱟᱦᱮᱸᱱ ᱜᱮᱭᱟ᱾
ᱞᱟᱦᱟ ᱫᱚ ᱪᱤᱠᱟᱹ ᱞᱮᱱᱟ ᱞᱟᱦᱟ ᱫᱚ ᱦᱩᱭᱩᱜ ᱠᱟᱱᱟ, ᱟᱵᱚᱣᱟᱜ ᱱᱚᱣᱟ ᱡᱟᱦᱟᱸ ᱡᱤᱱᱤᱥ ᱠᱚ ᱵᱟᱡᱟᱨ ᱠᱚ ᱡᱤᱱᱤᱥ ᱠᱚ ᱚᱱᱟ ᱠᱚᱫᱚ ᱡᱷᱚᱛᱚ ᱢᱟᱱᱮ ᱠᱚᱢ ᱫᱟᱢ ᱛᱮᱜᱮ ᱧᱟᱢᱚᱜ ᱛᱟᱦᱮᱸ ᱦᱮᱸ ᱥᱮ᱾ ᱟᱨ ᱱᱮᱛᱟᱨ ᱫᱚ ᱮᱢᱚᱱ ᱠᱟᱱᱟ ᱟᱨ ᱡᱷᱚᱛᱚ ᱨᱮᱱᱟᱜ ᱫᱟᱢ ᱠᱚᱜᱮ ᱠᱚ ᱡᱟᱹᱥᱛᱤ ᱪᱟᱵᱟ ᱠᱮᱫᱟ ᱟᱫᱚ ᱠᱟᱹᱢᱤ ᱡᱩᱫᱤ ᱵᱟᱢ ᱪᱟᱞᱟᱜᱼᱟ ᱛᱟᱦᱮᱞᱮ ᱦᱚᱸ ᱚᱱᱟ ᱠᱚᱫᱚ ᱵᱟᱢ ᱟᱨᱡᱟᱣ ᱫᱟᱲᱮᱭᱟᱜᱼᱟ ᱦᱮᱸ ᱥᱮ, ᱤᱱᱟᱹ ᱠᱷᱟᱹᱛᱤᱨ ᱟᱫᱚ ᱚᱱᱟ ᱰᱟᱝᱜᱨᱤ ᱢᱮᱨᱚᱢ ᱠᱚᱨᱮᱱᱟᱜ ᱴᱟᱭᱤᱢ ᱠᱚᱫᱚ ᱵᱟᱝᱠᱚ ᱧᱟᱢ ᱮᱫᱟ ᱦᱚᱭᱛᱚ᱾
ᱦᱩᱸ, ᱦᱩᱸ, ᱦᱩᱸ, ᱦᱩᱸ, ᱚᱱᱟ ᱦᱚᱸ ᱠᱟᱱ ᱜᱮᱭᱟ ᱡᱚᱛᱚ ᱡᱤᱱᱤᱥ ᱟᱨ ᱵᱟᱢ ᱠᱟᱹᱢᱤ ᱞᱮᱠᱷᱟᱱ ᱫᱚ ᱟᱨ ᱚᱠᱟ ᱠᱚᱢ ᱧᱟᱢᱟ ᱚᱠᱟ ᱠᱷᱚᱱ ᱯᱩᱭᱥᱟ ᱠᱚᱦᱚᱸ ᱚᱨᱡᱟᱣᱟ ᱦᱮᱸ‌ᱥᱮ ᱵᱟᱝ᱾
ᱦᱳᱭ,
ᱟᱫᱚ ᱢᱟᱴᱷ ᱵᱟᱹᱫᱽ ᱠᱟᱹᱢᱤ ᱠᱟᱛᱮᱫ ᱫᱚ ᱟᱨ ᱵᱟᱝ ᱦᱩᱭᱩᱜᱼᱟ ᱚᱱᱟ ᱫᱚ ᱩᱱᱟᱹᱜ ᱫᱚ ᱡᱟᱹᱥᱛᱤ ᱫᱚ ᱵᱟᱝ ᱧᱟᱢᱚᱜ ᱠᱟᱱᱟ ᱫᱟᱢ ᱠᱚ ᱦᱩᱲᱩ ᱱᱮᱛᱟᱨ ᱫᱚ ᱵᱚᱞᱮ ᱞᱟᱦᱟᱛᱮ ᱡᱟᱦᱟᱸ ᱞᱮᱠᱟ ᱧᱟᱢᱚᱜ ᱠᱟᱱ ᱛᱟᱦᱮᱸᱟ᱾ ᱟᱫᱚ ᱠᱟᱹᱢᱤ ᱡᱚᱝ ᱦᱚᱲ ᱫᱚ ᱟᱵᱚ ᱦᱚᱲ ᱫᱚ,
ᱟᱫᱚ ᱱᱮᱛᱟᱨ ᱢᱟ ᱟᱱᱮ ᱰᱟᱝᱨᱤ ᱠᱚᱣᱟᱜ ᱪᱮᱫ ᱠᱟᱜᱚᱡᱽ ᱯᱚᱛᱨᱚ ᱠᱚᱠᱚ ᱳᱰᱚᱠ ᱠᱮᱫᱟ, ᱟ ᱟ ᱛᱟᱨᱢᱟᱱᱮ ᱡᱟᱹᱥᱛᱤ ᱥᱩᱠᱨᱤ ᱠᱚᱜᱮ ᱠᱚ ᱫᱚᱦᱚᱭᱮᱫ ᱠᱚᱣᱟ ᱡᱮ ᱩᱱᱠᱩ ᱫᱚ ᱟᱠᱷᱨᱤᱧ ᱠᱚ ᱜᱟᱱᱚᱜ ᱜᱮᱭᱟ᱾
ᱦᱩᱸ, ᱦᱩᱸ, ᱦᱩᱸ, ᱦᱩᱸ, ᱟᱫᱚ ᱥᱩᱠᱨᱤ ᱠᱚᱫᱚ ᱠᱚ ᱧᱟᱢᱚᱜ ᱜᱮᱭᱟ ᱥᱮ ᱵᱟᱝ ᱟ ᱟᱯᱮ ᱥᱮᱫ ᱫᱚ ᱛᱟᱦᱚᱞᱮ?
ᱦᱮᱸ ᱥᱩᱠᱨᱤ ᱠᱚᱫᱚ ᱠᱚ ᱧᱟᱢᱚᱜ ᱜᱮᱭᱟ ᱱᱚᱛᱮ ᱫᱚ ᱡᱟᱹᱥᱛᱤ ᱜᱮ ᱥᱩᱠᱨᱤ ᱠᱚ ᱫᱚ
ᱟᱪᱪᱷᱟ ᱟᱪᱪᱷᱟ ᱟᱞᱮᱥᱮᱱ ᱫᱚ ᱦᱟᱸᱜ ᱛᱚᱲᱟ ᱟᱠᱟᱞ ᱧᱚᱜ ᱜᱮᱭᱟᱞᱮ ᱥᱩᱠᱨᱤ ᱫᱚ ᱵᱟᱠᱩ ᱧᱟᱯᱟᱢ ᱜᱮᱭᱟ ᱟᱞᱮᱥᱮᱜ ᱫᱚ
ᱫᱚᱢᱮ ᱱᱚᱝᱠᱟ ᱥᱩᱠᱨᱤ ᱡᱤᱞ ᱠᱩᱫᱚ ᱛᱟᱞᱦᱮ ᱟᱯᱮ ᱥᱮᱜ ᱫᱚ ᱫᱚᱢᱮ ᱦᱟᱸᱜ ᱠᱩ ᱡᱚᱢ ᱜᱮᱭᱟ᱾
ᱦᱮᱸ ᱡᱚᱢ ᱜᱮᱭᱟ ᱠᱚ ᱡᱚᱢ ᱜᱮᱭᱟ ᱠᱚ ᱫᱚᱢᱮ ᱜᱮ᱾ ᱵᱟᱡᱟᱨ ᱠᱚᱨᱮ ᱦᱚᱸ ᱟᱹᱠᱷᱨᱤᱧ ᱜᱮᱭᱟ ᱠᱚ ᱟᱱᱛᱮ ᱟᱞᱮ ᱚᱱᱛᱮ ᱵᱟᱡᱟᱨ ᱨᱮ᱾
ᱦᱳᱭ ᱟᱞᱮ ᱱᱚᱣᱟ ᱠᱚᱨᱮᱱ ᱫᱚᱦᱟᱸ ᱥᱩᱠᱨᱤ ᱡᱤᱞ ᱥᱩᱠ ᱥᱩᱠᱨᱤ ᱡᱤᱞ ᱫᱚ ᱢᱮᱱ ᱜᱟᱱᱚᱜᱼᱟ ᱡᱟᱦᱟᱸ ᱠᱚᱨᱮ ᱠᱩ ᱜᱚᱡ ᱞᱤᱠᱩ ᱠᱷᱟᱱ ᱫᱚ ᱛᱚ ᱩᱱ ᱫᱚ ᱟᱢ ᱫᱚᱢ ᱧᱟᱢ ᱫᱚ ᱟᱹᱰᱤ ᱢᱩᱥᱠᱤᱞ ᱜᱮᱭᱟ ᱦᱚᱲ ᱛᱟᱯᱟᱢᱟᱠᱩ ᱥ ᱥᱩᱠᱨᱤ ᱡᱤᱞ ᱞᱟᱹᱜᱤᱜ ᱛᱮ ᱩᱱᱟᱹᱜ ᱩᱱᱟᱹᱜ ᱵᱷᱤᱲᱤᱜ ᱛᱟᱦᱮᱱᱟ ᱟᱨ ᱚᱱᱟ ᱫᱚ ᱦᱩᱭᱩᱜ ᱠᱟᱱᱟ ᱱᱚᱣᱟ ᱠᱚᱨᱟᱭ ᱫᱚ ᱵᱟᱠᱩ ᱜᱚᱡ ᱠᱚᱜᱮᱭᱟ ᱟᱹᱰᱤ ᱠᱚᱢ ᱜᱮᱭᱟ ᱠᱩ ᱥᱩᱠᱨᱤ ᱟᱠᱟᱞ ᱧᱚᱸᱜ ᱜᱮᱭᱟ ᱛᱷᱚᱲᱟ᱾ ᱡᱟᱦᱟᱸ ᱛᱤᱥ ᱠᱩ ᱵᱷᱤᱸᱫᱟᱹᱲ ᱵᱟᱲᱟ ᱞᱤᱠᱩ ᱠᱷᱟᱱ ᱢᱮᱱᱠᱷᱟᱱ ᱩᱱᱫᱚ ᱟᱢ ᱫᱚ ᱟᱹᱰᱤ ᱞᱟᱦᱟ ᱠᱷᱚᱱ ᱞᱟᱭᱤᱱ ᱦᱩᱭᱩᱜ ᱞᱟᱦᱟ ᱠᱷᱚᱱ ᱯᱚᱭᱥᱟ ᱮᱢ ᱠᱟᱜ ᱦᱩᱭ ᱛᱟᱢᱟ ᱟᱨ ᱵᱟᱠᱷᱟᱱ ᱥᱚᱸᱜᱮ ᱥᱚᱸᱜᱮ ᱪᱟᱞᱟᱣ ᱠᱟᱛᱮᱜ ᱫᱚ ᱵᱟᱢ ᱧᱟᱢᱼᱟ᱾
ᱦᱮᱸ ᱟᱯᱮ ᱟᱯᱮᱦᱚᱸ ᱛᱟᱦᱞᱮ ᱵᱤᱨ ᱫᱤᱥᱚᱢ ᱠᱜᱮ ᱛᱟᱞᱦᱮ
ᱦᱚᱸ ᱵᱤᱨ ᱫᱤᱥᱟ. ᱢ ᱫᱚ ᱵᱤᱨ ᱫᱤᱥᱟᱹᱢ᱾
ᱟᱨ ᱥᱩᱠᱨᱤ ᱥᱮᱸᱱᱫᱟ ᱠᱚᱫᱚᱯᱮ ᱪᱟᱞᱟᱣ ᱵᱟᱲᱟᱜ ᱜᱮᱭᱟ ᱥᱮ ᱵᱟᱝ ᱥᱩᱠᱨᱤ ᱥᱮᱸᱫᱽᱨᱟ? ᱦᱮᱞᱳ
ᱦᱚᱸ ᱦᱚᱸ ᱞᱟᱹᱭ ᱵᱮᱱ ᱞᱟᱹᱭ ᱵᱮᱱ ᱢᱟ
ᱢᱮᱱᱫᱟᱞᱤᱝ ᱥᱩᱠᱨᱤ ᱥᱮᱸᱫᱽᱨᱟ ᱠᱚᱫᱚ ᱯᱮ ᱪᱟᱞᱟᱣ ᱵᱟᱲᱟᱜ ᱜᱮᱭᱟ ᱥᱮ ᱛᱟᱞᱦᱮ ᱵᱟᱝ?
ᱟᱸᱜᱫᱚ ᱥᱩᱠᱨᱤ ᱥᱮᱸᱫᱽᱨᱟ ᱫᱚ ᱦᱟᱸᱜ ᱱᱤᱭᱟᱹ ᱚᱠᱛᱚ ᱫᱚ ᱦᱟᱸᱜ ᱪᱟᱞᱟᱣ ᱫᱩᱠᱩ ᱪᱟᱞᱟᱜ ᱜᱮᱭᱟ ᱢᱮᱱᱠᱷᱟᱱ ᱟᱫᱚ ᱡᱚᱛᱚᱦᱚᱲ ᱚᱱᱛᱮ ᱠᱷᱮᱛ ᱵᱟᱹᱛ ᱠᱚᱥᱮᱜ ᱠᱩ ᱠᱟᱹᱢᱤ ᱠᱩᱭ ᱡᱟᱹᱲᱤ ᱟᱠᱟᱜᱼᱟ ᱛᱚᱦᱚ ᱚᱱᱛᱮ ᱜᱤ ᱡᱚᱛᱚ ᱦᱚᱲ ᱜᱤᱠᱩ ᱤᱭᱟᱹ ᱭᱮᱜᱼᱟ ᱵᱚᱞᱮ ᱠᱟᱹᱢᱤᱭᱮᱜᱼᱟ᱾ ᱢᱮᱱᱠᱷᱟᱱ ᱟᱫᱚ ᱚᱱᱟ ᱥᱮᱸᱫᱽᱨᱟ ᱪᱟᱞᱟᱜ ᱨᱮᱱᱟᱜ ᱚᱠᱛᱚ ᱟᱨ ᱵᱟᱝ ᱦᱩᱭᱩᱜ ᱠᱟᱱ ᱛᱟᱠᱚᱣᱟ ᱾
ᱚᱸᱻ
ᱟᱫᱚ ᱚᱲᱟᱜ ᱠᱚᱨᱮᱦᱟᱜ ᱟᱫᱚ ᱚᱱᱠᱟ ᱢᱮᱱᱟᱜ ᱠᱩᱭᱮᱭᱟ ᱡᱟᱦᱟᱸ ᱠᱚ ᱚᱲᱟᱜ ᱨᱮᱫᱚ ᱵᱚᱞᱮ ᱵᱟᱨᱭᱟ ᱵᱟᱨ ᱯᱮ ᱦᱚᱲ ᱠᱟᱛᱮᱜ ᱠᱚ ᱛᱟᱦᱮᱱ ᱜᱮᱭᱟ ᱠᱚᱲᱟ ᱦᱚ ᱢᱮᱱᱟᱜ ᱠᱚᱣᱟ ᱵᱟᱨᱭᱟ ᱯᱮᱭᱟ ᱠᱟᱛᱮᱱ᱾ ᱩᱱ ᱫᱚ ᱩᱱᱠᱩ ᱠᱚ ᱦᱟᱸᱜ ᱡᱟᱦᱟᱸᱭ ᱵᱟᱨᱭᱟ ᱜᱟᱱ ᱵᱟᱨ ᱦᱚᱲ ᱜᱟᱱ ᱡᱩᱫᱤ ᱚᱱᱛᱮ ᱠᱤᱱ ᱪᱟᱞᱟᱣᱱᱟ ᱢᱟᱜ ᱵᱟᱹᱫ ᱥᱮᱜ ᱛᱟᱦᱞᱮ ᱟᱨ ᱢᱤᱫ ᱦᱚᱲ ᱫᱚ ᱦᱟᱱᱛᱮ ᱦᱟᱸᱜ ᱵᱤᱨ ᱥᱮᱫ ᱥᱮᱸᱫᱽᱨᱟ᱾ ᱟᱫᱚᱭ ᱴᱚᱞᱟ ᱠᱚᱨᱮ ᱫᱳᱦᱳᱭ ᱚᱱᱟ ᱫᱚ ᱦᱟᱸᱜ ᱴᱚᱞᱟ ᱠᱚᱨᱮᱱ ᱦᱚᱲ ᱛᱤᱥ ᱠᱩ ᱚᱠᱟᱞᱮᱠᱟ ᱠᱩ ᱴᱷᱤᱠᱟ ᱚᱱᱟ ᱚᱠᱟᱠᱩᱠᱩ ᱪᱟᱞᱟᱜᱼᱟ ᱵᱚᱞᱮ ᱡᱮ ᱚᱱᱠᱟ ᱛᱟᱞᱮ ᱫᱟᱜ ᱠᱮᱜᱼᱟᱭ ᱛᱟᱯᱚᱨᱮ‌ ᱫᱤᱱ ᱛᱟᱞᱮ ᱠᱩ ᱜᱟᱞᱢᱟᱨᱟᱣ ᱞᱮᱠᱷᱟᱱ ᱪᱟᱞᱟᱜ-ᱟ
ᱦᱮᱸ
ᱟᱫᱚ ᱟᱞᱮᱥᱮᱱ ᱫᱚ ᱦᱟᱸᱜ ᱞᱟᱦᱟᱛᱮᱦᱟᱸᱜ ᱡᱟᱦᱟᱸ ᱡᱟᱦᱟᱸᱞᱮᱠᱟ ᱥᱩᱠᱨᱤ ᱠᱩᱠᱩ ᱧᱟᱢᱚᱜ ᱠᱟᱱ ᱛᱟᱦᱮᱱᱟᱵᱤᱨ ᱥᱩᱠᱨᱤ ᱠᱩ
ᱢᱮᱱᱠᱷᱟᱱ ᱱᱮᱛᱟᱨ ᱫᱚ ᱵᱟᱠᱩ ᱧᱟᱢᱚᱜ ᱠᱟᱱᱟ ᱩᱱᱟᱜ ᱫᱚ᱾
ᱦᱮᱸ ᱡᱷᱚᱛᱚ ᱜᱮ ᱢᱟᱱᱮ ᱵᱤᱥᱤᱨ ᱵᱷᱟᱜᱤ ᱡᱤᱣᱤ ᱡᱟᱱᱟ ᱠᱚᱠᱚ ᱟᱫ ᱪᱟᱞᱟᱜ ᱠᱟᱱᱟ᱾
ᱦᱮᱸ ᱟᱫ ᱢᱟᱱᱮ ᱫᱚᱢᱮ ᱡᱚᱛᱚ ᱜᱮᱠᱚ ᱛᱷᱩᱠᱩᱢ ᱪᱟᱞᱟᱣ
ᱱᱮᱛᱟᱨ ᱱᱮᱛ ᱩᱱᱫᱤᱱ ᱥᱮᱛᱟᱜ ᱵᱮᱲᱟ ᱵᱮᱨᱮᱜ ᱟᱛᱮᱫ ᱪᱤᱠᱟ ᱡᱤᱣᱤ ᱡᱟᱱᱟᱣ ᱪᱮᱬᱮ ᱪᱮᱬᱮ ᱪᱤᱯᱨᱩ ᱠᱚᱣᱟᱜ ᱥᱟᱢᱱᱮ ᱨᱟᱦᱟ ᱠᱚ ᱟᱸᱡᱚᱢ ᱠᱚᱜᱼᱟ ᱱᱮ ᱱᱮᱛᱟᱨ ᱫᱚ ᱚᱱᱠᱟ ᱵᱟᱝ ᱟᱸᱡᱚᱢᱚᱜ
ᱱᱮᱛᱟ ᱫᱚ ᱵᱟᱝ ᱟᱸᱡᱚᱢᱚᱜ ᱠᱟᱱᱟ ᱦᱳᱭ᱾
ᱱᱮᱛᱟᱨ ᱫᱚ ᱵᱟᱹᱱᱩᱜ ᱠᱚᱣᱟ ᱱᱮᱛᱟᱨ ᱫᱚ ᱜᱚᱡ ᱪᱟᱵᱟ ᱟᱠᱟᱜ ᱠᱩᱣᱟ ᱵᱚᱱ ᱟᱵᱩ ᱜᱮᱵᱩᱱ ᱡᱚᱢ ᱪᱟᱵᱟᱭᱮᱜ ᱜᱚᱡ ᱠᱮᱛᱮ ᱟᱨ ᱪᱤᱠᱟ ᱛᱮᱠᱚ ᱛᱟᱦᱮᱱᱟ ᱟᱨ᱾
ᱚᱱᱟ ᱢᱟ ᱠᱟᱛᱟ ᱠᱟᱱ ᱜᱮᱭᱟ᱾
ᱦᱮᱸ ᱫᱤᱭᱟ. ᱚᱱᱟ ᱜᱮᱦᱟᱸᱜ ᱟᱫᱚ ᱥᱩᱠᱨᱤ ᱥᱮᱸᱫᱽᱨᱟ ᱠᱩᱢᱟ ᱦᱮᱸ ᱞᱟᱹᱭ ᱢᱮ᱾
ᱟᱞᱤᱧ ᱫᱚ ᱢᱤᱜᱴᱟᱝ ᱪᱮᱫ ᱵᱟᱹᱧ ᱠᱩᱥᱤᱭᱟᱜ ᱠᱟᱱᱟ ᱠᱤᱪᱷᱩ ᱢᱮᱱᱟᱜ ᱠᱚᱣᱟ ᱡᱟᱦᱟᱸᱭ ᱜᱤᱫᱽᱨᱟᱹ ᱠᱚ ᱢᱟᱱᱮ ᱚᱠᱚᱭ ᱪᱮᱬᱮ ᱠᱚ ᱟᱵᱚᱣᱟᱜ ᱢᱟᱱᱮ ᱞᱟᱹᱠᱛᱤᱨᱮ ᱵᱟᱹᱱᱩᱜ ᱠᱚᱣᱟ ᱩᱱᱠᱩ ᱦᱚᱸᱠᱚ ᱜᱚᱡᱮᱫ ᱠᱚᱣᱟ᱾
ᱦᱳᱭ᱾ ᱟᱫᱚ ᱩᱱᱠᱩ ᱫᱚ ᱦᱟᱸᱜ ᱜᱚᱡ ᱠᱟᱛᱮᱫ ᱜᱮ ᱦᱟᱸᱜ ᱟᱫᱚ ᱪᱤᱠᱟᱹ ᱠᱚ ᱜᱤᱰᱤ ᱠᱟᱠᱚᱣᱟ᱾
ᱦᱮᱸ ᱜᱤᱰᱤᱭᱟ ᱠᱚ ᱠᱟᱱᱟ ᱠᱚ᱾ ᱢᱮᱱᱫᱟ ᱚᱱᱟ ᱚᱠᱚᱭ ᱞᱟᱹᱠᱛᱤᱭᱟᱱ ᱡᱤᱱᱤᱥ ᱠᱚᱫᱚ ᱩᱱᱠᱩ ᱠᱚᱫᱚ ᱴᱷᱤᱠ ᱜᱮᱭᱟ ᱢᱮᱱ ᱠᱷᱟᱱ ᱮ ᱠᱤᱪᱷᱩ ᱪᱮᱬᱮ ᱠᱚ ᱢᱮᱱᱟᱜ ᱠᱚᱣᱟ, ᱡᱟᱦᱟᱸᱭ ᱢᱟᱱᱮ ᱵᱤᱱ ᱞᱟᱹᱠᱛᱤᱭᱟᱱ ᱡᱤᱱᱤᱥ ᱛᱮᱜᱮ ᱠᱚ ᱜᱚᱡᱮᱫ ᱠᱚᱣᱟ ᱦᱮᱸ᱾
ᱦᱳᱭ ᱟᱫᱚ ᱚᱱᱟ ᱠᱚᱫᱚ ᱦᱟᱸᱜ ᱟᱵᱚ ᱜᱮᱛᱚ ᱧᱮᱞ ᱦᱩᱭᱩᱜ ᱛᱟᱵᱚᱱᱟ ᱟᱵᱩ ᱜᱮ ᱵᱩᱡᱷᱟᱹᱣ ᱞᱟᱹᱠᱛᱤ ᱢᱮᱱᱟᱜ ᱛᱟᱵᱚᱱᱟ᱾ ᱢᱮᱱᱠᱷᱟᱱ ᱚᱠᱚᱨ ᱟᱫᱚ ᱦᱚᱲ ᱫᱚᱵᱚᱱ ᱵᱩᱡᱷᱟᱹᱣ ᱫᱟ ᱟᱵᱚ ᱫᱚ ᱡᱚᱛᱚ ᱜᱮᱵᱚᱱ ᱵᱩᱡᱷᱟᱹᱣᱟ ᱢᱮᱱ ᱮᱱᱠᱷᱟᱱ ᱵᱩᱡᱷᱟᱹᱣ ᱠᱟᱛᱮᱫ ᱦᱚᱸ ᱵᱟᱵᱚᱱ ᱵᱩᱡᱟ ᱚᱱᱮ ᱚᱝᱠᱟ ᱟᱨᱠᱤ ᱦᱟᱝ?
ᱦᱮᱸ᱾
ᱟᱫᱚ ᱚᱱᱮ ᱥᱮᱸᱫᱽᱨᱟ ᱟᱨ ᱥᱮᱸᱫᱽᱨᱟ ᱠᱚ ᱪᱟᱞᱟᱜ ᱠᱟᱱᱟ ᱟᱫᱚ ᱦᱮᱸ ᱚᱱᱠᱟᱱ ᱞᱟᱹᱠᱛᱤᱭᱟᱱ ᱡᱤᱣᱤ ᱟᱱ ᱚᱱᱟ ᱠᱚ ᱡᱚᱠᱷᱚᱱ ᱵᱟᱝᱠᱚ ᱧᱟᱢᱮᱫ ᱠᱚᱣᱟ ᱟᱰᱤ ᱨᱟᱹᱥᱠᱟᱹ ᱢᱚᱱᱮᱛᱮ ᱦᱚᱭᱛᱚᱠᱚ ᱴᱩᱴᱤ ᱜᱚᱡ ᱠᱚᱣᱟ᱾
ᱴᱩᱴᱤ ᱜᱚᱡ ᱮᱫ ᱠᱚᱣᱟ ᱠᱚ ᱵᱟᱝ?
ᱦᱮᱸ
ᱴᱷᱤᱠ ᱴᱷᱤᱠ ᱛᱟᱦᱞᱮ ᱟᱯᱮ ᱚᱱᱟ ᱠᱚᱨᱮᱫ ᱫᱚ ᱦᱟᱜ ᱥᱮᱸᱫᱽᱨᱟ ᱫᱚ ᱪᱟᱞᱟᱣ ᱵᱟᱠᱚ ᱪᱟᱞᱟᱜ ᱵᱟᱹᱱᱩᱜ ᱠᱟᱫᱟᱜ ᱛᱚ ᱵᱤᱨ ᱫᱚᱢ ᱢᱮᱱ ᱮᱫ ᱟ ᱫᱚᱢᱮ ᱥᱟᱺᱜᱤᱧ ᱧᱚᱜ ᱜᱮᱭᱟ᱾
ᱦᱮᱸ ᱵᱤᱨ ᱫᱚ ᱥᱟᱺᱜᱤᱧ ᱧᱚᱜ ᱜᱮᱭᱟ ᱟᱫᱚ ᱟᱞᱮ ᱫᱚ ᱵᱤᱨ ᱥᱮᱸᱫᱽᱨᱟ ᱠᱚᱫᱚ ᱵᱟᱝᱞᱮ ᱪᱟᱞᱟᱜ ᱜᱮᱭᱟ ᱱᱚᱣᱟ ᱟᱹᱛᱩ ᱠᱚᱨᱮ ᱜᱮ ᱮᱸ ᱥᱟᱨᱜᱟᱨ ᱥᱮᱸᱫᱽᱨᱟ ᱠᱚ ᱜᱳᱰᱳ ᱥᱮᱸᱫᱽᱨᱟ ᱠᱚ
ᱦᱩᱸ ᱛᱟᱦᱞᱮ ᱤᱭᱟᱹ ᱠᱚᱨᱮ ᱫᱚ ᱦᱟᱸᱜ ᱱᱚᱜᱼᱚᱭ ᱥᱟᱠᱨᱟᱛ ᱠᱚᱨᱮ ᱫᱚ ᱦᱟᱸᱜ ᱛᱟᱦᱚᱞᱮ ᱫᱚ ᱵᱟᱯᱮ ᱥᱮᱸᱫᱽᱨᱟᱭ ᱜᱮᱭᱟ ᱟᱯᱮ ᱫᱚ?
ᱦᱮ ᱥᱮᱸᱫᱽᱨᱟ ᱫᱚᱞ ᱥᱮᱸᱫᱽᱨᱟ ᱜᱮᱭᱟ ᱚᱱᱮ ᱟᱹᱛᱩ ᱠᱚᱨᱮ ᱜᱮᱞᱮ ᱪᱟᱞᱟᱣ ᱵᱟᱲᱟᱜ ᱜᱮᱭᱟ᱾ ᱩᱱᱠᱩ ᱛᱩᱲ ᱥᱟᱨᱜᱟ ᱠᱚᱜᱮ ᱟᱨ ᱪᱮᱞᱮ?
ᱚᱠᱛᱚ ᱦᱚᱸ ᱛᱤᱭᱟᱹᱜ ᱦᱮᱡ ᱮᱱ ᱛᱟᱞᱟᱝᱼᱟ ᱢᱩᱪᱟᱹᱫ ᱦᱮᱡ ᱮᱱ ᱛᱟᱞᱟᱝᱼᱟ
ᱟᱪᱪᱷᱟ ᱟᱪᱪᱷᱟ ᱢᱟ ᱛᱟᱦᱚᱞᱮ ᱡᱚᱦᱟᱨ ᱜᱮ ᱜᱚᱝᱠᱮ᱾ ᱦᱮᱸ ᱢᱟ ᱛᱟᱦᱚᱞᱮᱧ ᱫᱚᱦᱚ ᱠᱮᱫᱟ᱾
ᱦᱳᱭ ᱡᱚᱦᱟᱨ᱾